ᱦᱮᱞᱳ
ᱦᱮᱞᱳ
ᱦᱳᱭ ᱟᱹᱞᱤᱧᱟᱜ
ᱟᱹᱰᱤ ᱵᱷᱤᱛᱤᱨ ᱨᱮ ᱨᱚᱲ ᱟᱸᱡᱚᱢᱚᱜ ᱠᱟᱱᱟ, ᱦᱮᱸ ᱦᱮᱸ ᱟᱸᱡᱚᱢᱚᱜ ᱠᱟᱱᱟ᱾
ᱟᱪᱪᱷᱟ ᱴᱷᱤᱠ ᱛᱚ ᱟᱵᱤᱱᱟᱜ ᱨᱚᱲ ᱦᱚᱸ ᱢᱚᱴᱟᱢᱩᱴᱤ ᱱᱟᱯᱟᱭ ᱜᱮ ᱟᱸᱡᱚᱢᱚᱜ ᱠᱟᱱᱟ ᱱᱟᱦᱟᱜ ᱛᱚ᱾
ᱚ
ᱢᱟ ᱟᱨ ᱚᱱᱠᱟ ᱜᱮ ᱡᱟᱛᱮ ᱡᱮᱢᱚᱱ ᱱᱟᱯᱟᱭ ᱜᱮ ᱟᱸᱡᱚᱢ ᱡᱚᱜ
ᱦᱚᱭ
ᱛᱚᱵᱮ ᱱᱟᱯᱟᱭ ᱵᱟᱲᱟ ᱜᱮᱭᱟᱵᱤᱱ ᱟᱵᱤᱱ ᱫᱚ?
ᱦᱮᱸ ᱱᱟᱯᱟᱭ ᱜᱮᱭᱟ, ᱟᱹᱵᱤᱱ ᱜᱮ ᱪᱮᱜ ᱠᱟ ᱢᱮᱱᱟᱜ ᱵᱤᱱᱟ?
ᱦᱚᱭ ᱟᱹᱞᱤᱧ ᱦᱚᱸ ᱢᱚᱴᱟᱢᱩᱴᱤ ᱱᱟᱯᱟᱭ ᱜᱮ ᱢᱮᱱᱟᱜ ᱵᱟᱲᱟ ᱞᱤᱧᱟᱹ ᱟᱨ ᱥᱟᱶᱛᱮ ᱚᱲᱟᱜ ᱨᱮᱱ ᱦᱚᱲ ᱠᱚ ᱥᱟᱶᱛᱮ ᱦᱚᱸ᱾ ᱪᱟᱸᱫᱚ ᱵᱟᱵᱟ ᱫᱟᱭᱟ ᱟᱹᱥᱤᱨᱵᱟᱫᱽ ᱛᱮ᱾ ᱱᱟᱯᱟᱭ ᱜᱮ ᱢᱮᱱᱟᱜ ᱞᱮᱭᱟ ᱟᱨ ᱚᱱᱠᱟ ᱜᱮ ᱡᱮᱢᱚᱱ ᱵᱚᱱ ᱛᱟᱦᱮᱸᱱᱟ ᱡᱚᱛᱚ ᱦᱚᱲ᱾
ᱦᱚᱭ ᱦᱚᱭ ᱦᱚᱭ ᱦᱚᱭ ᱡᱚᱢ ᱵᱟᱲᱟ ᱠᱮᱫᱟᱵᱤᱱ?
ᱦᱚᱭ ᱛᱷᱚᱲᱟ ᱜᱟᱱ ᱞᱟᱦᱟ ᱜᱮᱞᱤᱧ ᱡᱚᱢ ᱵᱟᱲᱟ ᱠᱮᱫᱟ᱾ ᱟᱫᱚ ᱡᱚᱢ ᱵᱟᱲᱟ ᱠᱟᱛᱮᱜ ᱦᱚᱸᱭ ᱨᱚᱯᱚᱲ ᱞᱤᱧ ᱵᱷᱤᱲᱟᱹᱣ ᱠᱟᱱᱟ᱾ ᱛᱚᱵᱮ
ᱡᱚᱢ
ᱟᱵᱤᱱ ᱦᱮᱸ ᱟᱵᱤᱱ ᱜᱮ ᱵᱤᱱ ᱡᱚᱢ ᱵᱟᱲᱟ ᱠᱮᱫᱟ?
ᱦᱚᱭ ᱡᱚᱢ ᱵᱟᱲᱟ ᱦᱩᱭᱮᱱᱟ
ᱟᱪᱪᱷᱟ ᱴᱷᱤᱠ ᱛᱚᱵᱮ ᱪᱮᱜ ᱵᱤᱱ ᱪᱤᱠᱟ ᱮᱫᱟ ᱱᱤᱛᱚᱜ ᱫᱚ? ᱟᱸᱡᱚᱢ ᱠᱮᱜ-ᱟ ᱵᱤᱱ? ᱦᱮᱞᱳ ᱵᱟᱵᱤᱱ ᱟᱸᱡᱚᱢ ᱫᱟ ᱨᱚᱲ? ᱦᱮᱞᱳ ᱟᱸᱡᱚᱢᱮᱫ ᱠᱟᱱ ᱜᱮᱭᱟᱵᱤᱱ?